ᱦᱮᱞᱳᱻ
ᱡᱚᱦᱟᱨ ᱜᱮ ᱡᱚᱦᱟᱨ ᱜᱮ ᱦᱮᱸ ᱡᱚᱦᱟᱨ ᱜᱮ ᱡᱚᱦᱟᱨ ᱜᱮ
ᱮᱸ ᱪᱮᱫ ᱵᱤᱱ ᱪᱤᱠᱟᱹ ᱵᱟᱲᱟᱭᱮᱫᱟ?
ᱢᱟᱴᱷ ᱥᱮᱜ ᱞᱤᱧ ᱪᱟᱞᱟᱣ ᱞᱮᱱ ᱛᱟᱦᱮᱸᱫ ᱢᱟᱴᱷ ᱥᱮᱫ ᱠᱷᱚᱱ ᱦᱮᱡ ᱠᱟᱛᱮ ᱫᱩᱲᱩᱵ ᱵᱟᱲᱟ ᱟᱠᱟᱱᱟᱞᱤᱧ ᱫᱚ
ᱚ ᱛᱟᱦᱚᱞᱮ ᱨᱚᱦᱚᱭ ᱠᱚ ᱦᱩᱭᱩᱜ ᱠᱟᱱᱟ ᱥᱮ ᱪᱮᱫ?
ᱦᱮᱸ ᱨᱚᱦᱚᱭ ᱠᱚᱫᱚ ᱚᱱᱮ ᱵᱟᱹᱭᱦᱟᱹᱲ ᱠᱚᱨᱮᱱᱟᱜ ᱨᱚᱦᱚᱭ ᱦᱩᱭᱩᱜ ᱠᱟᱱᱟ ᱡᱟᱦᱟᱸ ᱠᱚᱨᱮ ᱫᱟᱜ ᱟᱠᱟᱱᱟ
ᱚ ᱟᱪᱷᱟ ᱟᱪᱷᱟ ᱪᱷᱟ ᱦᱮᱸ ᱛᱚ ᱛᱟᱦᱚᱞᱮ ᱛᱤᱱ ᱫᱤᱱ ᱵᱤᱱ ᱨᱚᱦᱚᱭᱟ?
ᱨᱚᱦᱚᱭ ᱢᱚᱴᱟ ᱢᱩᱴᱤ ᱮᱠᱷᱚᱱ ᱯᱮ ᱯᱩᱱ ᱯᱩᱱᱫᱤᱱ ᱜᱮᱢ
ᱚ ᱦᱮᱸᱛᱚ ᱛᱟᱦᱚᱞᱮ ᱫᱟᱜ ᱫᱟᱭ ᱥᱮ ᱮᱢᱱᱤ ᱥᱤᱛᱩᱝ ᱠᱟᱫᱟᱭ
ᱫᱟᱜ ᱦᱚᱞᱟ ᱢᱟᱸᱫᱷᱮᱨ ᱨᱮ ᱫᱟᱜ ᱵᱟᱲᱟ ᱠᱮᱫᱟᱭ ᱛᱮᱦᱮᱧ ᱫᱚ ᱫᱚᱢᱮ ᱥᱤᱛᱩᱝ
ᱦᱮᱸᱛᱚ ᱦᱮᱸ ᱦᱮᱸ ᱱᱚᱛᱮ ᱦᱚᱸ ᱚᱱᱠᱟᱜᱮ ᱥᱤᱛᱩᱝ ᱠᱟᱱᱟ ᱪᱮᱫ ᱵᱤᱱ ᱞᱟᱹᱭᱟ ᱢᱟᱱᱮ ᱯᱷᱤᱛᱟᱹ ᱢᱟᱜ ᱞᱤᱧ ᱪᱟᱞᱟᱣ ᱞᱮᱱᱟ ᱢᱟᱱᱮ ᱥᱤᱛᱩᱝ ᱛᱮ ᱦᱤᱢᱥᱤᱢ ᱠᱟᱛ ᱟᱫᱚ ᱦᱮᱡ ᱱᱟᱞᱤᱧ ᱟᱫᱚ ᱫᱷᱲᱟ ᱢᱟᱜ ᱠᱟᱛᱮᱫ ᱟᱫᱚ ᱵᱟᱹᱞᱤᱧ ᱢᱟᱜ ᱞᱮᱫᱟ ᱟᱨᱚ ᱜᱟᱯᱟ ᱪᱟᱞᱟᱜ ᱦᱩᱭᱩᱜ-ᱟ
ᱟᱪᱷᱟ ᱟᱪᱷᱟ ᱟᱪᱷᱟ
ᱛᱟᱞᱦᱮ ᱞᱟᱹᱭ ᱫᱟᱞᱤᱧ ᱟᱹᱵᱤᱱ ᱫᱚ ᱚᱠᱟ ᱯᱟᱦᱴᱟ ᱵᱤᱱ ᱯᱟᱲᱟᱜ-ᱟ ᱱᱚᱣᱟ ᱵᱤᱞᱟᱹᱛ ᱫᱤᱥᱚᱢ ᱥᱮ ᱱᱚᱣᱟ ᱵᱤᱨ ᱫᱤᱥᱚᱢ ᱟᱪᱮ ᱠᱟᱹᱴᱤᱡ ᱞᱟᱹᱭ ᱟᱜ ᱵᱤᱱ
ᱟᱹᱞᱤᱧ ᱫᱚ ᱵᱤᱨ ᱫᱤ ᱥᱮᱫ ᱜᱮᱞᱤᱧ ᱯᱟᱲᱟᱜ ᱠᱟᱱᱟ
ᱚ ᱵᱤᱨ ᱫᱤᱥᱚᱢ ᱥᱮᱫ ᱜᱮ ᱵᱟᱝ
ᱦᱮᱸ
ᱚ ᱛᱟᱦᱞᱮ ᱞᱟᱹᱭ ᱫᱟᱞᱤᱧ ᱦᱮᱸ ᱟᱞᱮ ᱱᱚᱣᱟ ᱵᱤᱞᱟᱹᱛ ᱜᱮᱞᱮ ᱯᱟᱲᱟᱜ ᱠᱟᱱᱟ ᱠᱷᱩᱵ ᱮᱠᱴᱟ ᱵᱤᱞᱟᱹᱛ ᱫᱚ ᱵᱟᱝ ᱢᱟᱱᱮ ᱮᱭ ᱵᱤᱨ ᱜᱟᱡᱟᱲ ᱠᱚᱫᱚ ᱢᱮᱱᱟᱜ ᱜᱮᱭᱟ ᱟᱫᱚ ᱥᱟᱨᱡᱚᱢ ᱵᱤᱨ ᱫᱚ ᱵᱟᱹᱱᱩᱜᱼᱟ ᱨᱮᱦᱚᱸ ᱰᱷᱮᱞᱟ ᱵᱤᱨ ᱠᱚ ᱢᱮᱱᱟᱜ ᱜᱮᱭᱟ ᱟᱨᱠᱤ
ᱦᱩᱸ
ᱚ ᱛᱟᱦᱚᱞᱮ ᱞᱟᱹᱭ ᱫᱟᱞᱤᱧ ᱯᱷᱩᱴᱠᱟᱹ ᱠᱚᱵᱤᱱ ᱦᱟᱞᱟᱝ ᱮᱫ ᱠᱚᱣᱟ ᱥᱮ ᱵᱟᱝ
ᱦᱮᱸ ᱚᱲᱟᱜ ᱨᱮᱱ ᱠᱚ ᱪᱟᱞᱟᱣ ᱞᱮ ᱛᱟᱦᱮᱸ ᱦᱟᱞᱟᱝ ᱵᱟᱲᱟ ᱞᱮᱫ ᱠᱚᱜᱮᱭᱟ ᱠᱚ ᱟᱫᱚ ᱩᱛᱩ ᱠᱟᱛᱮᱜ ᱡᱚᱢ ᱵᱟᱲᱟ ᱫᱚ ᱡᱚᱢ ᱵᱟᱲᱟ ᱦᱩᱭᱮᱱ ᱜᱮᱭᱟ
ᱟᱪᱷᱟ ᱟᱪᱷᱟ ᱦᱮᱸ ᱛᱚ
ᱟᱫᱚ ᱫᱚᱢᱮ ᱡᱟᱹᱥᱛᱤ ᱫᱚ ᱟᱹᱣᱨᱤ ᱠᱚ ᱚᱢᱚᱱᱚᱜ-ᱟ ᱦᱮᱸᱜ-ᱮ ᱠᱚ ᱚᱢᱚᱱᱚᱜ ᱠᱟᱱᱟ ᱛᱚ
ᱟᱪᱪᱷᱟ ᱦᱮᱸᱮᱸᱮ
ᱚᱢᱚᱱᱚᱜ ᱟᱠᱚ ᱟᱫᱚ ᱫᱷᱟᱹᱲ ᱧᱚᱜ
ᱚ ᱦᱮᱸᱛᱚ ᱵᱟᱝ ᱟᱹᱞᱤᱧ ᱫᱚ ᱱᱚᱜᱼᱚᱭ ᱛᱚ ᱟᱞᱮ ᱫᱚ ᱱᱚᱜᱼᱚᱭ ᱵᱟᱡᱟᱨ ᱠᱚᱨᱮ ᱜᱮᱞᱮ ᱟᱹᱠᱷᱤᱨᱤᱧ ᱵᱟᱲᱟ ᱠᱚᱜᱮᱭᱟ ᱟᱨ ᱞᱮ ᱥᱲᱮ ᱵᱟᱲᱟ ᱠᱚᱜᱮᱭᱟ ᱦᱮᱸ ᱥᱮ ᱥᱚᱲᱟᱹ ᱠᱚᱣᱟᱞᱮ ᱞᱮᱴᱚ ᱠᱚᱣᱟᱞᱮ ᱚᱱᱠᱟ ᱡᱟ ᱡᱮᱢᱚᱱ ᱟᱨᱠᱤ ᱠᱚᱨᱟᱣ ᱠᱚᱣᱟ ᱠᱚ ᱟᱫᱚ ᱛᱳᱲᱮ ᱵᱟᱲᱟ ᱫᱚ ᱡᱚᱢ ᱵᱟᱲᱟ ᱦᱩᱭ ᱠᱟᱱᱟ ᱟᱹᱰᱤᱜᱮ ᱥᱤᱵᱤᱞᱟ ᱟᱫᱚ ᱪᱤᱠᱟᱹᱭᱟᱵᱤᱱ ᱱᱚᱜᱝᱠᱟ ᱠᱤᱨᱤᱧ ᱠᱟᱛᱮᱫ ᱡᱚᱢᱜᱮ ᱦᱩᱭᱩᱜᱼᱟ
ᱦᱮᱸ ᱦᱮ ᱵᱟᱝ ᱛᱟᱦᱮᱸ
ᱦᱮᱸ ᱦᱮᱸ ᱦᱮᱸ ᱟᱨ ᱯᱮᱲᱟ ᱠᱚᱦᱚᱸ ᱵᱟᱹᱱᱩᱜ ᱠᱚᱣᱟ ᱵᱤᱨ ᱫᱤᱥᱚᱢ ᱥᱮᱫ ᱡᱮ ᱯᱮᱲᱟ ᱴᱷᱮᱱ ᱠᱷᱚᱱᱟᱜ ᱠᱟᱹᱴᱤᱡ ᱟᱹᱜᱩ ᱠᱚ ᱦᱩᱭᱩᱜᱼᱟ ᱚᱱᱠᱟᱱ ᱦᱚᱸ ᱵᱟ ᱯᱮᱲᱟ ᱦᱚᱸ ᱵᱟᱹᱱᱩᱜ ᱠᱚᱣᱟ ᱟᱫᱚ ᱪᱤᱠᱟᱹᱭᱟᱵᱤᱱ ᱠᱤᱨᱤᱧ ᱠᱟ ᱠᱟᱛᱮᱫ ᱵᱟᱫᱽᱫᱷᱚ ᱡᱟᱞᱟ ᱡᱚᱢ ᱦᱩᱭᱩᱜ ᱜᱮᱭᱟ ᱟᱨ ᱠᱷᱟᱹᱪᱮ ᱫᱟᱢ ᱫᱚ
ᱦᱮᱸ ᱦᱮᱸᱻ ᱯᱳᱭᱞᱩ ᱠᱚ ᱚᱢᱚᱱᱚᱜ ᱠᱟᱱᱟ ᱥᱮ, ᱢᱟᱱᱮᱻ ᱯᱚᱨᱛᱷᱚᱢ ᱟᱠᱟᱱᱟ ᱢᱟᱱᱮ, ᱮᱠᱷᱚᱱ ᱫᱚ ᱫᱟᱢᱚᱜ ᱜᱮᱭᱟ ᱠᱚ ᱟᱨ ᱵᱷᱟᱹᱞᱤ ᱧᱚᱜ ᱠᱚᱢᱚᱞ ᱞᱮᱱᱠᱷᱟᱱ ᱢᱮᱱᱟᱜᱼᱟ, ᱡᱟᱹᱥᱛᱤ ᱫᱤᱱ ᱪᱟᱞᱟᱣ ᱞᱮᱱᱠᱷᱟᱱ ᱟᱨᱚ ᱠᱚᱢᱚᱞ ᱪᱟᱞᱟᱜᱼᱟ
ᱦᱮᱸ ᱦᱮᱸ ᱦᱮᱸ ᱦᱮᱸ ᱛᱚ
ᱦᱮᱸ
ᱛᱟᱦᱚᱞᱮ ᱞᱟᱹᱭ ᱫᱟᱞᱤᱧ ᱩᱞ ᱠᱟᱱᱴᱷᱟᱲ ᱠᱚᱫᱚ ᱪᱟᱵᱟᱭᱮᱱᱟ ᱚᱱᱛᱮᱱᱟᱜ ᱫᱚ ᱥᱮ ᱢᱮᱱᱟᱜ ᱜᱮᱭᱟ
ᱦᱮᱸ ᱪᱟᱵᱟ ᱠᱟᱱᱟ ᱱᱤᱛᱚᱜᱜ ᱫᱚ ᱠᱚᱢ ᱠᱚᱢ ᱢᱮᱱᱟᱜᱼᱟ ᱟᱨᱠᱤ ᱢᱤᱫ ᱵᱟᱨ
ᱟᱪᱷᱟ ᱟᱪᱷᱟ ᱦᱮᱸ ᱛᱚ ᱦᱮᱸ ᱱᱚᱛᱮ ᱦᱚᱸ ᱚᱱᱠᱟ ᱢᱮᱱᱟᱜ ᱜᱮᱭᱟ ᱡᱟᱦᱟᱸ ᱠᱚ ᱠᱷᱩᱵᱤ ᱛᱟᱭᱚᱢ ᱧᱚᱜ ᱵᱤᱞᱤ ᱵᱤᱞᱤᱜᱼᱟ ᱚᱱᱟ ᱠᱚᱫᱚ ᱢᱮᱱᱟᱜ ᱜᱮᱭᱟ ᱟᱨ ᱡᱟᱦᱟᱸ ᱠᱚ ᱤᱭᱟᱹ ᱠᱚᱫᱚ ᱚᱱᱟ ᱠᱚᱫᱚ ᱵᱤᱞᱤ ᱧᱚᱜ ᱟᱠᱟᱱᱟ ᱚᱱᱟ ᱠᱚᱫᱚ ᱪᱟᱵᱟ ᱟᱠᱟᱱᱟ ᱟᱨ ᱤᱭᱟᱹ ᱟᱨ ᱵᱤᱨ ᱫᱤᱥᱚᱢ ᱥᱮᱫ ᱫᱚ ᱚᱱ ᱵᱷᱩᱸᱰᱨᱩ ᱵᱤᱞᱤ ᱧᱟᱢᱚᱜ ᱜᱤᱫᱚ ᱟᱫᱚ ᱵᱤᱞᱤᱜ ᱮ ᱵᱤᱞᱤᱜ ᱠᱟᱱᱟ ᱥᱮ ᱵᱟᱝ
ᱵᱩᱸᱰᱨᱩ ᱵᱤᱞᱤ ᱫᱚ ᱵᱤᱞᱤ ᱫᱚ ᱟᱹᱨᱩᱭᱟᱜᱼᱟ ᱦᱮᱸ ᱜᱟᱫᱟᱨᱚᱜ ᱠᱟᱱᱟ ᱢᱟᱱᱮ ᱚᱱᱟ ᱫᱚ ᱡᱩᱫᱤ, ᱫᱟᱨᱮ ᱵᱤᱞᱤ ᱵᱤᱱ ᱡᱚᱢᱟ
ᱦᱩᱸ
ᱛᱟᱦᱞᱮ ᱠᱷᱟᱱ ᱫᱚ ᱢᱟᱱᱮ ᱵᱷᱟᱜᱮ ᱧᱚᱜ ᱵᱩᱡᱷᱟᱹᱜᱼᱟ, ᱟᱨᱠᱤ ᱟᱫᱚᱻ ᱜᱟᱫᱟᱨ ᱨᱮᱠᱚ ᱛᱤᱭᱳᱟᱹᱜ ᱟᱹᱜᱩ ᱠᱟᱛᱮᱜ ᱟᱫᱚ ᱦᱟᱱᱮ, ᱞᱩᱵᱳᱩᱜ ᱥᱟᱣ ᱮ ᱴᱩᱠᱩᱡ ᱠᱚᱨᱮ ᱠᱚ ᱫᱚᱦᱚ ᱠᱟᱜᱼᱟ ᱥᱮ, ᱟᱫᱚ ᱚᱱᱟ ᱵᱤᱞᱤᱜᱼᱟ ᱟᱫᱚ ᱚᱝᱠᱟ ᱠᱟᱛᱮ ᱜᱮ ᱡᱚᱢ ᱜᱟᱱᱚᱜᱼᱟ
ᱚᱻ ᱦᱮᱸ ᱦᱮᱸ ᱦᱮᱸ ᱟᱫᱚ ᱚᱠᱟ ᱞᱮᱠᱟ ᱠᱟᱛᱮᱜ ᱠᱚ ᱤᱫᱤᱭᱟ, ᱚᱱᱟ ᱫᱚ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ ᱛᱚᱵᱮ, ᱦᱟᱴ ᱠᱚᱨᱮ ᱫᱚᱞᱤᱧ ᱧᱮᱞ ᱠᱟᱜ ᱠᱚ ᱚᱠᱟ ᱯᱷᱩᱲᱩᱜ ᱠᱟᱛᱮᱫ ᱠᱚ ᱟᱹᱠᱷᱨᱤᱧᱟ ᱟᱫᱚ ᱡᱮ ᱡᱮᱢᱚᱱ ᱫᱚᱥ ᱴᱟᱠᱟ ᱯᱷᱩᱲᱩᱜ, ᱠᱩᱲᱤ ᱴᱟᱠᱟ ᱯᱷᱩᱲᱩᱜ, ᱚᱱᱠᱟ ᱠᱚ ᱟᱠᱷᱨᱤᱧ ᱜᱮᱭᱟ
ᱦᱮᱸ ᱦᱮᱸ
ᱟᱫᱚ ᱡᱚᱢ ᱫᱚᱞᱤᱧ ᱡᱚᱢ ᱠᱟᱫᱟ, ᱟᱹᱰᱤᱜᱮ ᱥᱤᱵᱤᱞᱟ ᱟᱨ ᱡᱚᱢ ᱠᱟᱛᱮᱜ ᱦᱩᱭᱩᱜᱼᱟ, ᱟᱫᱚ ᱚᱠᱟᱨᱵᱤᱱ ᱧᱟᱢᱟ, ᱦᱮᱸᱥᱮ
ᱮᱠᱫᱚᱢ ᱦᱮᱸ ᱦᱮᱸ
ᱦᱩᱸ ᱚᱻ ᱛᱟᱞᱦᱮ ᱪᱟᱥ ᱠᱚᱫᱚ, ᱚᱱᱮ ᱚᱱᱠᱟ ᱵᱤᱱ ᱫᱷᱩᱨᱟᱹᱣ ᱟᱠᱟᱱᱟ ᱵᱟᱝ, ᱪᱟᱥ ᱠᱚᱫᱚ
ᱦᱮᱸᱻ ᱚᱱᱮ ᱚᱱᱠᱟᱞᱤᱧ ᱫᱷᱩᱨᱟᱹᱣ ᱠᱟᱱᱟ
ᱚᱻ ᱛᱟᱞᱦᱮ ᱤᱭᱟᱹ ᱚᱱᱠᱟ ᱰᱟᱝᱨᱤ ᱱᱟᱦᱮᱞ ᱠᱚ ᱢᱮᱱᱟᱜ ᱠᱚᱣᱟ ᱥᱮ, ᱮᱢᱱᱤ ᱤᱭᱟᱹ ᱞᱩᱴᱟᱨ ᱠᱚᱛᱮ ᱵᱤᱱ ᱫᱷᱩᱨᱟᱹᱣ ᱟᱠᱟᱱᱟ ᱦᱮᱸ ᱟᱸᱡᱚᱢ ᱫᱟᱵᱤᱱ ᱜᱚᱢᱠᱮ ᱦᱮᱞᱳ ᱦᱮᱞᱳ
ᱦᱮᱞᱳ
ᱦᱮᱸ ᱟᱸᱡᱚᱢ ᱫᱟ ᱵᱤᱱ ᱦᱮᱞᱳ
ᱦᱮᱞᱳ